ᱦᱮᱞᱳ, ᱦᱮᱞᱳ, ᱦᱮᱞᱳ, ᱦᱮᱞᱳ, ᱦᱮᱞᱳ, ᱨᱚᱲ ᱵᱮᱱ ᱟᱸᱡᱚᱢ ᱧᱟᱢᱫᱟ? ᱦᱮᱸ ᱟᱸᱡᱚᱢ ᱧᱟᱢᱮᱫ ᱠᱟᱱ ᱜᱮᱭᱟᱞᱤᱧ᱾
ᱦᱳᱭ᱾
ᱫᱤᱭᱮ ᱱᱟᱯᱟᱭ ᱵᱟᱲᱟ ᱜᱮ ᱢᱮᱱᱟᱜ ᱵᱮᱱᱟ ᱛᱚ᱾
ᱦᱳᱭ ᱱᱟᱯᱟᱭ ᱵᱟᱲᱟᱜ ᱜᱮ ᱟᱯᱮ ᱠᱚᱜᱮ ᱪᱮᱫ ᱞᱮᱠᱟ ᱚᱲᱟᱜ ᱠᱚᱨᱮ ᱱᱟᱯᱟᱭ ᱵᱟᱲᱟᱜ ᱜᱮ?
ᱟᱞᱮ ᱦᱚᱸ ᱱᱟᱯᱟᱭ ᱵᱟᱲᱟ ᱜᱮ ᱱᱤᱛᱚᱜ ᱫᱚ᱾ ᱫᱤᱭᱮ ᱪᱮᱫ ᱠᱚᱵᱮᱱ ᱪᱤᱠᱟᱭᱮᱜ-ᱟ?
ᱟᱨ ᱱᱤᱛ ᱫᱚ ᱪᱮᱫ ᱦᱚᱸ ᱵᱟᱝ ᱪᱤᱠᱟᱹ ᱵᱟᱲᱟᱭ ᱠᱟᱱᱟ ᱱᱚᱛᱮ ᱠᱷᱮᱛ ᱥᱮᱫ ᱜᱮ ᱦᱮᱡ ᱵᱟᱲᱟ ᱦᱩᱭ ᱠᱟᱱᱟ ᱫᱟᱜ ᱠᱚ ᱧᱮᱞ ᱦᱳᱭᱳᱜ, ᱟᱲᱮ ᱵᱟᱲᱟ ᱦᱩᱭᱩᱜ ᱠᱟᱱᱟ ᱠᱷᱮᱛ ᱠᱚᱨᱮ ᱚᱱᱟ ᱠᱚᱜᱮ ᱢᱟᱱᱮ ᱫᱟᱜ ᱠᱚ᱾ ᱟᱨ ᱥᱤᱭᱚᱜ ᱞᱟᱹᱜᱤᱫ-ᱟ᱾ ᱥᱤ ᱵᱟᱝ ᱠᱷᱮᱛ ᱠᱚ ᱟᱲᱮ ᱵᱟᱲᱟ ᱦᱩᱭ ᱠᱟᱱᱟ ᱚᱱᱟ ᱠᱚ ᱨᱚᱦᱚᱭ ᱵᱟᱲᱟ ᱦᱩᱭ ᱠᱟᱱᱟ ᱠᱷᱮᱛ ᱨᱮᱱᱟᱜ ᱫᱟᱜ ᱜᱮ᱾ ᱛᱮ ᱜᱮ ᱞᱤᱧ ᱦᱮᱡ ᱵᱟᱲᱟᱣ ᱠᱟᱱᱟ᱾
ᱛᱤᱱᱟᱹᱜ ᱴᱟ ᱛᱟᱦᱟᱞᱮ ᱪᱟᱥ ᱠᱟᱹᱢᱤ ᱫᱚ ᱞᱟᱦᱟ ᱟᱠᱟᱱ?
ᱦᱳᱭ ᱪᱟᱥ ᱠᱟᱹᱢᱤ ᱪᱟᱥ ᱠᱟᱹᱢᱤ ᱫᱚ ᱢᱟᱱᱮ ᱵᱟᱨᱟᱵᱟᱨᱤ ᱜᱟᱱ ᱦᱩᱭ ᱦᱩᱭ ᱛᱤᱜ ᱠᱟᱱᱟ ᱠᱟᱱ ᱫᱚ ᱵᱟᱨᱟᱵᱟᱨᱤ ᱜᱟᱱ ᱟᱨ, ᱟᱨ ᱠᱤᱪᱷᱩ ᱟᱨ ᱵᱟᱨᱛ ᱵᱟᱨᱤ ᱠᱷᱟᱱ ᱜᱮ, ᱢᱟᱱᱮ ᱯᱩᱨᱟᱜ-ᱟ ᱱᱚᱛᱮ ᱫᱚ ᱛᱷᱚᱲᱟ ᱮᱞᱯᱚ ᱞᱟᱦᱟ ᱧᱚᱜ ᱠᱷᱚᱡ ᱜᱮᱞᱮ ᱮᱦᱚᱵ ᱠᱟᱜ ᱠᱟᱫ ᱛᱮ ᱟᱫᱚ, ᱪᱟᱥ ᱠᱟᱹᱢᱤ ᱫᱚ ᱵᱷᱟᱹᱜᱤ ᱜᱮ ᱞᱟᱦᱟᱣ ᱠᱟᱱᱟ ᱱᱚᱛᱮ ᱫᱚ ᱚᱱᱛᱮ ᱫᱚ ᱪᱮᱫ ᱛᱤᱱᱟᱹᱜ ᱡᱷᱟᱹᱞ ᱯᱮ ᱞᱟᱦᱟᱣ ᱠᱟᱜ ᱟᱯᱮ ᱦᱚᱸ?
ᱟᱹᱰᱤ ᱥᱟᱺᱜᱤᱧ ᱫᱚ ᱵᱟᱝ ᱤᱭᱟᱹᱣ ᱠᱟᱱᱟ ᱱᱚᱛᱮ ᱫᱚ᱾ ᱵᱚᱞᱮ ᱦᱚᱸᱜ-ᱚᱭ ᱠᱚ ᱮᱦᱚᱵ ᱟᱠᱟᱱᱟ᱾
ᱦᱳᱭ,
ᱥᱩᱨ ᱫᱤᱱ ᱠᱷᱚᱱ ᱜᱮᱠᱚ ᱮᱦᱚᱵ ᱠᱟᱱᱟ ᱟᱫᱚ ᱱᱟᱛ ᱛᱮ ᱱᱚᱛᱮ ᱫᱚ ᱚᱱᱟ ᱛᱟᱭᱚᱢ ᱧᱚᱜ ᱜᱮ, ᱟᱫᱚ ᱟᱯᱮ ᱚᱱᱛᱮ ᱫᱚ ᱛᱤᱱᱟᱹᱜ ᱫᱷᱟᱣ ᱵᱚᱞᱮ ᱪᱟᱥ ᱦᱩᱭᱩᱜ ᱛᱮ ᱵᱚᱞᱮ?
ᱚ ᱱᱚᱛᱮ ᱫᱚ, ᱱᱚᱛᱮ ᱫᱚ ᱢᱟᱱᱮ, ᱦᱳᱭ ᱥᱤᱡᱤᱱ ᱵᱷᱳᱨ ᱜᱮ ᱱᱚᱜ-ᱚᱭ ᱫᱟᱜ ᱥᱤᱡᱤᱱ ᱵᱷᱳᱨ ᱜᱮ ᱱᱚᱛᱮ ᱫᱚ ᱪᱟᱥ ᱦᱩᱭᱩᱜ-ᱟ ᱢᱤᱫ ᱥᱤᱡᱤᱱ ᱜᱮ ᱱᱚᱛᱮ ᱫᱚ ᱟᱫᱚ, ᱚᱱᱚᱛᱮ ᱫᱚ ᱥᱮᱨᱚᱠᱚᱢ ᱥᱩᱵ-ᱥᱩᱵᱤᱫᱷᱟ ᱵᱟᱹᱱᱩᱜ ᱛᱮ ᱦᱚᱸᱭ ᱫᱟᱜ ᱠᱚᱨᱮᱱᱟᱜ ᱢᱟᱱᱮ ᱚᱝᱠᱟ ᱢᱟᱱᱮ, ᱥᱤᱡᱤᱱ ᱫᱚ ᱵᱟᱝ ᱜᱮ ᱦᱩᱭᱩᱜ-ᱟ ᱱᱚᱛᱮ ᱪᱟᱥᱵᱟᱥ ᱫᱚ᱾
ᱚ
ᱚᱱᱛᱮ ᱫᱚ ᱪᱮᱫ ᱞᱮᱠᱟ ᱢᱟᱱᱮ ᱵᱟᱨᱚ ᱵᱟᱨ ᱢᱟᱥ ᱠᱚ ᱪᱟᱥ ᱛᱟᱸᱦᱮᱱᱫ ᱥᱮ ᱚᱝᱠᱟ?
ᱦᱮᱸ ᱟᱞᱮ ᱱᱚᱛᱮ ᱫᱚ ᱵᱟᱨ ᱫᱷᱟᱣ ᱜᱮ ᱪᱟᱥ ᱦᱩᱭᱩᱜ ᱛᱟᱦᱮᱸᱱᱟ᱾ ᱱᱤᱛᱚᱜ ᱟᱨ ᱦᱟᱱᱮ ᱫᱷᱚᱲᱚᱱ ᱥᱚᱢᱚᱭ᱾
ᱟᱪᱪᱷᱟ ᱟᱪᱪᱷᱟ᱾
ᱪᱟᱜ ᱥᱮ ᱩᱱᱤᱭᱟᱜ ᱱᱚᱛᱮ ᱱᱟᱜ
ᱚ ᱩᱱ ᱥᱚᱢᱚᱭ ᱢᱟᱱᱮ ᱚᱱᱛᱮ ᱫᱚ ᱢᱟᱱᱮ ᱫᱟᱜ ᱨᱮᱱᱟᱜ ᱥᱩᱵᱤᱫᱷᱟ ᱠᱚ ᱪᱮᱫ ᱞᱮᱠᱟ? ᱚᱱᱟ ᱚᱱᱟ ᱤᱠᱟᱹᱛᱮ ᱚᱱᱛᱮ ᱫᱚ ᱪᱟᱥ ᱦᱩᱭᱩᱜᱼᱟ ᱵᱷᱟᱜᱤ ᱜᱮ ᱛᱚᱵᱮ ᱾
ᱦᱮᱸ ᱱᱚᱛᱮ ᱫᱚ ᱵᱚᱞᱮ ᱪᱮᱞᱠᱟ ᱠᱟᱛᱮᱜ ᱵᱚᱞᱮ ᱡᱟᱦᱟᱸ ᱥᱟᱭᱤᱴ ᱨᱮ ᱥᱮᱞᱚ ᱠᱚ ᱢᱮᱱᱟᱜᱼᱟ
ᱦᱳᱭ,
ᱚᱱᱟ ᱥᱟᱭᱤᱴ ᱨᱮᱜᱮ ᱵᱚᱞᱮ ᱪᱟᱥ ᱫᱚ ᱦᱩᱭᱩᱜᱼᱟ, ᱫᱷᱚᱨᱚᱱ ᱫᱤᱱ ᱫᱚ ᱾ ᱟᱨ ᱱᱤᱭᱟᱹ ᱫᱷᱟᱣ ᱫᱚ ᱵᱟᱱᱟᱨ ᱥᱮᱱ ᱵᱟᱱᱟᱨ ᱱᱟᱠᱷᱟ
ᱚ, ᱟᱫᱚ ᱟᱫᱚ ᱚᱱᱟ ᱡᱮᱥᱮ ᱱᱤᱛᱚ ᱱᱤᱛ ᱦᱚᱸᱭᱮ ᱪᱤᱞᱠᱟ ᱱᱟᱜ ᱚᱱᱟ ᱯᱮ ᱪᱟᱥ ᱛᱟᱦᱮᱱᱟ ᱟᱨ ᱩᱱ ᱥᱚᱢᱚᱭ ᱫᱚ ᱢᱟᱱᱮ, ᱟᱨ ᱪᱮᱜ ᱞᱮᱠᱟᱱᱟᱜ ᱡᱩᱫᱟᱹ ᱡᱩᱫᱟᱹ ᱯᱮ ᱨᱚᱠᱚᱢᱟᱜ ᱦᱩᱲᱩ ᱯᱮ ᱪᱟᱥ ᱛᱟᱦᱮᱸᱱᱟ ᱥᱮ ᱪᱮᱫ ᱞᱮᱠᱟ?
ᱦᱮᱸ ᱱᱤᱛᱚᱜ ᱫᱚ ᱚᱱᱮ ᱚᱠᱚᱭ ᱫᱚ ᱥᱚᱨᱱᱚ ᱚᱠᱚᱭ ᱪᱷᱚᱛᱨᱤᱥ
ᱦᱳᱭ ᱦᱳᱭ,
ᱛᱟᱯᱚᱨᱮ ᱟᱨ ᱛᱚᱠᱷᱚᱱ ᱫᱚ ᱢᱤᱱᱤᱠᱮᱴ
ᱦᱳᱭ ᱦᱳᱭ,
ᱢᱮᱱ ᱫᱚ ᱢᱤᱱᱤᱠᱮᱴ ᱠᱚ ᱪᱟᱥ ᱟᱠᱚ ᱾
ᱦᱩᱸ ᱦᱩᱸ,
ᱟᱫᱚ ᱟᱯᱮ ᱚᱱᱛᱮ ᱫᱚ ᱱᱚᱜ-ᱚᱭ ᱡᱮ ᱪᱟᱥ ᱠᱚ ᱦᱩᱭᱩᱜ ᱠᱟᱱᱟ, ᱟᱫᱚ ᱥᱟᱨ ᱠᱚᱫᱚ ᱪᱮᱜ ᱥᱟᱨ ᱠᱚᱯᱮ ᱮᱢᱟᱜ ᱛᱮ?
ᱥᱟᱨ ᱠᱚᱫᱚ ᱚᱱᱟ ᱚᱱᱟ ᱯᱳᱰᱟᱜ ᱚᱱᱟ ᱡᱟᱦᱟᱸ ᱠᱚ ᱟᱞᱮ ᱫᱚ ᱱᱚᱛᱮ ᱫᱚᱠᱚ ᱢᱮᱛ ᱚᱱᱟ ᱳᱩᱨᱤᱭᱟ ᱠᱚ ᱢᱮᱛᱟᱜ ᱛᱷᱮᱦᱮᱱᱟ ᱾
ᱱᱚᱛᱮ ᱫᱚ ᱚᱱ-ᱱᱟ ᱯᱩᱸᱰᱟ ᱯᱩᱸᱰ ᱯᱩᱸᱰ ᱛᱷᱟᱦᱮᱱᱟ ᱟᱫᱚ ᱚᱱ-ᱚᱱᱟ ᱠᱚᱜᱮ ᱥᱟᱨ ᱦᱚᱸ ᱚᱱᱟ ᱠᱚᱜᱮ ᱞᱟᱜᱟᱜ ᱢᱟᱱᱮ ᱦᱟᱨᱟ ᱠᱟᱛᱮᱜ ᱚᱱᱟ ᱦᱟᱨᱟ ᱠᱟᱛᱮᱜ ᱫᱚ, ᱚᱱᱟ ᱯᱩᱸᱰᱟᱜ ᱜᱮᱠᱚ ᱞᱟᱜᱟᱣ ᱛᱮᱦᱮᱱᱟ ᱾
ᱱᱚᱛᱮ ᱫᱚ
ᱟᱞᱮ ᱱᱚᱛᱮ ᱦᱚᱸ ᱟᱞᱮ ᱱᱚᱛᱮ ᱫᱚ ᱯᱩᱭᱞᱩ ᱨᱮᱫᱚ ᱚᱱᱟ ᱡᱮᱴᱟ ᱰᱟᱹᱝᱨᱤ ᱜᱩᱨᱤᱡ ᱠᱚ ᱡᱮᱴᱟ ᱡᱚᱵᱽᱨᱟ ᱠᱚ ᱛᱮᱦᱮᱱᱟ ᱥᱮ ᱚᱱᱟ ᱠᱚ ᱡᱚᱜ ᱠᱟᱛᱮᱜ ᱢᱤᱫᱴᱷᱮᱡ ᱠᱚ ᱯᱩᱸᱡᱤ ᱠᱟᱜᱼᱟ ᱾
ᱦᱩᱸ ᱦᱩᱸ,
ᱟᱫᱚ ᱚᱱᱟ ᱯᱩᱸᱡᱤ ᱠᱟᱛᱮᱜ ᱡᱚᱠᱷᱚᱱ ᱟᱹᱣᱨᱤ ᱠᱚ ᱥᱤᱭᱳᱜ ᱨᱮ ᱡᱚᱠᱷᱚᱱ ᱚᱱᱟ ᱫᱚᱠᱚ ᱜᱤᱰᱤ ᱴᱚᱠᱟᱜ ᱜᱮ ᱠᱷᱮᱛ ᱨᱮ ᱟᱫᱚ ᱚᱱᱟ ᱥᱤ ᱠᱟᱛᱮ ᱛᱟᱯᱚᱨᱮ ᱚᱱᱟ ᱞᱚᱥᱚᱜ ᱠᱟᱛᱮᱜ ᱛᱟᱨᱯᱚᱨᱮ ᱫᱚ ᱤᱭᱟᱹ ᱦᱚᱸ ᱜᱟᱹᱪᱷᱤ ᱠᱚ ᱦᱚᱸ ᱟᱯᱷᱚᱲ ᱦᱩᱭᱩᱜ ᱜᱮᱭᱟ ᱾ ᱟᱫᱚ ᱤᱱᱟᱹ ᱵᱟᱫᱽ ᱨᱮ ᱟᱵᱟᱨ ᱚᱱᱮ ᱠᱷᱮᱛ ᱠᱚ ᱥᱤ ᱵᱟᱲᱟ ᱠᱟᱛᱮᱜ ᱟᱫᱚ ᱦᱩᱲᱩ ᱨᱚᱦᱚᱭ ᱦᱩᱭᱩᱜ ᱛᱟᱸᱦᱮᱱ ᱜᱮᱭᱟ ᱾
ᱳᱭ ᱦᱳᱭ ᱚᱱᱟ ᱠᱚᱫᱚ ᱚᱱᱟ ᱦᱳᱭ ᱚᱱᱮ ᱵᱮᱱ ᱢᱮᱱ ᱠᱮᱱᱟ ᱜᱩᱨᱤᱡ ᱫᱚ ᱚᱱᱟ ᱫᱚ ᱥᱮ ᱚᱱᱟ ᱰᱟᱹᱝᱨᱤ ᱜᱩᱨᱤᱡ ᱠᱚ ᱢᱮᱛᱟᱜ ᱠᱟᱱ ᱚᱱᱟ ᱫᱚ ᱠᱩ ᱤᱭᱟᱹᱭ ᱛᱟᱦᱮᱱ ᱜᱮᱭᱟ ᱢᱟᱱᱮ ᱛᱤᱱᱟᱹᱜ ᱡᱟᱦᱟᱸᱭ ᱠᱚᱨᱮᱱ ᱢᱟᱱᱮ ᱰᱟᱹᱝᱨᱤ ᱠᱚ ᱢᱮᱱᱟᱜ ᱠᱚ ᱛᱳ ᱛᱟᱦᱮᱱᱟ ᱩᱱᱠᱩ ᱠᱚᱫᱚ ᱚᱱᱟ ᱟ ᱡᱟᱦᱟᱸ ᱠᱷᱮᱛᱷ ᱠᱟᱱ ᱛᱟᱠᱚ ᱚᱸᱰᱮ ᱠᱚ ᱟᱹᱜᱩ ᱩᱴᱩ ᱛᱮᱦᱮᱱᱟ ᱦᱚᱸᱵᱮᱱᱟᱵᱮ ᱵᱤᱥᱠᱩ ᱛᱟᱦᱮᱱᱟ ᱯᱩᱸᱡᱤ ᱛᱟᱦᱮᱱᱟ ᱾ ᱦᱳᱭ ᱚᱱᱟ ᱠᱚᱫᱚ ᱠᱚ ᱞᱟᱜᱟᱣ ᱛᱮᱦᱮᱱ ᱜᱮᱭᱟ ᱟᱫᱚ ᱚᱱᱟᱠᱮ ᱵᱟᱫᱚ ᱟᱨᱚ ᱚᱱᱟ ᱠᱩ ᱚᱱᱟ ᱠᱩ ᱵᱟᱵᱚᱛ ᱛᱮᱦᱚᱸ ᱟᱨᱚ ᱛᱟᱭᱱᱚᱢ ᱢᱟᱱᱮ ᱦᱟᱨᱟ ᱠᱷᱮᱛ ᱨᱚᱦᱚᱭ ᱠᱟᱛᱮᱜ ᱚᱱᱟ ᱥᱟᱦᱟᱨ ᱞᱟᱜᱟᱣ ᱠᱚ ᱢᱤᱫ ᱢᱤᱫ ᱫᱷᱟᱣ ᱫᱚ ᱚᱱᱟ ᱞᱟᱜᱟᱣ ᱦᱩᱭᱩᱜᱼᱟ ᱤᱥᱠᱮ ᱵᱟᱫᱽ ᱟᱜ ᱟᱫᱚ ᱦᱳᱭ ᱦᱳᱭ ᱾ ᱟᱫᱚ ᱚᱱᱛᱮ ᱫᱚ ᱢᱟᱱᱮ
ᱟᱸ ᱥᱤᱭᱳᱜ ᱠᱚᱫᱚ ᱢᱟᱱᱮ ᱪᱮᱫ ᱞᱮᱠᱟ ᱚᱱᱟ ᱜᱟᱹᱰᱤ ᱠᱚᱛᱮ ᱜᱮ ᱥᱤᱭᱳᱜᱚᱜ ᱦᱩᱭᱩᱜᱚᱜ ᱠᱟᱱᱟ ᱥᱮ ᱚᱱᱟ ᱱᱟᱦᱮᱞᱼᱼ ᱩᱱᱠᱩ ᱡᱟᱦᱟᱸ ᱠᱚᱦᱚᱜᱚ ᱢᱟᱨᱮᱭᱟᱜ ᱛᱟᱦᱮᱸ ᱠᱟᱱᱟ ᱚᱱᱟᱼᱼ
ᱵᱟᱵ ᱱᱚᱛᱮ ᱫᱚ ᱜᱟᱹᱰᱤ ᱛᱮᱜᱮ ᱱᱮᱛᱟᱨ ᱫᱚ ᱥᱩᱵᱤᱫᱷᱟ ᱦᱩᱭ ᱪᱟᱵᱟᱣ ᱟᱠᱟᱱᱟ ᱡᱮ ᱜᱟᱹᱰᱤ ᱛᱮᱜᱮ ᱵᱚᱞᱮ ᱛᱟᱲᱟᱛᱟᱹᱲᱤ ᱦᱩᱭᱩᱜᱼᱟ᱾
ᱦᱳᱭ ᱳᱭ
ᱟᱨ ᱱᱚᱠᱟ ᱤᱭᱟᱹ ᱰᱟᱹᱝᱨᱤ ᱛᱮᱫᱚ ᱟᱹᱰᱤ ᱜᱷᱟᱹᱲᱤᱡ ᱞᱟᱜᱟᱜ ᱠᱟᱱᱟ ᱚᱱᱟ ᱦᱚᱛᱮᱡᱼᱼ ᱱᱮᱛᱟᱫᱚ ᱴᱨᱟᱠᱴᱟᱨ ᱠᱚ ᱨᱟᱠᱟᱵ ᱮᱱᱟ ᱥᱮ ᱟᱫᱚ ᱚᱱᱟ ᱤᱭᱟᱹᱛᱮᱼᱼ ᱜᱟᱹᱰᱤ ᱛᱤᱜᱤ ᱡᱚᱛᱚ ᱦᱚᱲ ᱜᱤ ᱜᱟᱹᱰᱤ ᱛᱤᱜᱤ ᱠᱩ ᱥᱤ ᱚᱪᱚᱭᱟ ᱚᱱᱟ ᱱᱟᱦᱮᱞ ᱛᱮᱫᱚ ᱵᱟᱝ ᱟᱯᱮ ᱥᱮᱫᱚ?
ᱳᱭ ᱟᱞᱮ ᱥᱮᱫ ᱦᱚᱸ ᱱᱮᱛᱟᱨ ᱫᱚ ᱢᱟᱱᱮ ᱱᱮᱛᱟᱨ ᱠᱟᱛᱮᱡ ᱫᱚ ᱢᱟᱱᱮ ᱡᱚᱛᱚ ᱠᱚᱜᱮ ᱢᱟᱱᱮ ᱛᱟᱲᱟᱛᱟᱹᱲᱤ ᱧᱚᱜ ᱛᱷᱚᱲᱟᱼᱼ ᱠᱚ ᱢᱚᱱᱮᱭᱮᱫᱟ ᱠᱤ ᱤᱭᱟ ᱛᱟᱲᱟᱛᱟᱹᱲᱤ ᱧᱚᱜ ᱵᱚᱱᱮᱼᱼ ᱠᱟᱹᱢᱤ ᱦᱚᱦᱚᱫᱟ ᱟᱫᱚ ᱚᱱᱟ ᱤᱠᱟᱹᱭᱛᱮ ᱚᱱᱟᱼᱼ ᱜᱟᱹᱰᱤᱨᱮ ᱜᱟᱹᱰᱤ ᱛᱮᱜᱮ ᱥᱤᱭᱚᱜ ᱵᱟᱲᱟ ᱦᱩᱭᱩᱜ ᱠᱚ ᱦᱩᱭᱩᱜᱚᱜ ᱠᱟᱱᱟ ᱟᱫᱚ ᱜᱟᱹᱰᱤ ᱠᱚᱦᱚᱸ ᱢᱟᱱᱮ ᱱᱚᱝᱠᱟ ᱢᱟᱱᱮᱼᱼ ᱛᱮᱫᱚ ᱢᱟᱱᱮ ᱯᱩᱨᱟᱹ ᱟᱰᱤ ᱟᱸᱴᱷ ᱫᱚ ᱵᱟᱹᱱᱩᱜ ᱠᱟᱱᱼᱼ ᱛᱮ ᱜᱟᱹᱰᱤ ᱠᱚᱦᱚᱸ ᱥᱮᱨᱚᱠᱚᱢ ᱵᱟᱝ ᱧᱟᱢᱚᱜᱚᱜ ᱠᱟᱱᱟ ᱟᱫᱚ ᱜᱟᱹᱰᱤ ᱯᱷᱮ ᱨᱮᱦᱚᱸ ᱞᱟᱜᱟᱣ ᱠᱚᱜ ᱦᱩᱭᱩᱜ ᱠᱟᱱᱟ ᱥᱮ ᱦᱟᱸᱰᱮ ᱥᱤᱭᱮᱫ ᱠᱟᱱᱛᱮ ᱟᱫᱚ ᱩᱱᱤ ᱚᱸᱰᱮ ᱪᱟᱞᱟᱟᱣᱼᱼ ᱫᱩᱲᱩᱵ ᱠᱚᱜ ᱦᱩᱭᱩᱜ ᱠᱟᱱᱟ᱾ ᱠᱤ ᱤᱧᱟᱹᱜ ᱮ ᱥᱤᱭᱟ ᱦᱟᱸᱜ ᱦᱟᱹᱱᱤᱭᱟ ᱦᱟᱸ ᱱᱤᱭᱟᱜ ᱮ ᱥᱤ ᱭᱟ ᱢᱟᱱᱮ ᱡᱚᱛᱚᱦᱚ ᱡᱟᱨᱣᱟ ᱠᱚ ᱛᱮᱦᱮᱱᱟ ᱚᱱᱟ ᱟᱹᱭᱠᱟᱹᱛᱮ ᱵᱟᱝ ᱧᱟᱢᱚᱼᱼ ᱠᱟᱱᱟ ᱫᱚ ᱚᱱᱟ ᱥᱟᱸᱶ ᱥᱟᱸᱶᱛᱮ ᱢᱟᱱᱮ ᱱᱟᱦᱮᱞ ᱠᱚᱛᱮ ᱦᱚᱸ ᱥᱤᱭᱳᱜ ᱦᱩᱭᱩᱜ ᱠᱟᱱᱟ᱾ ᱵᱟᱝ ᱧᱟᱢᱚᱜ ᱠᱟᱱ ᱠᱷᱟᱡᱫᱚ ᱟᱫᱚ ᱦᱳᱭ᱾
ᱟᱨ ᱱᱚᱣᱟ ᱦᱩᱲᱩ ᱵᱮᱜᱚᱨ ᱟᱨ ᱪᱮᱜ ᱠᱚᱯᱮ ᱪᱟᱥ ᱛᱮ ᱥᱚᱵᱽᱡᱤ ᱠᱚ?
ᱦᱳᱭ ᱦᱩᱲᱩ ᱵᱮᱜᱚᱨ ᱫᱚ ᱢᱟᱱᱮ ᱱᱮᱥᱮᱱᱮᱧ ᱟᱯᱷᱚᱨ ᱟᱯᱷᱚᱨ ᱡᱟᱦᱟᱸ ᱜᱷᱟᱹᱲᱤᱡ ᱮᱨ ᱦᱩᱭ ᱞᱮᱱᱟ ᱵᱟᱝᱫᱚ ᱩᱱ ᱥᱟᱸᱶ ᱥᱟᱸᱶᱛᱮᱠ ᱳᱱᱟ ᱵᱟᱲᱜᱮ ᱠᱚᱪᱟ ᱡᱟᱦᱟᱸ ᱢᱮᱱᱟᱜ ᱛᱟᱵᱚᱱᱟ ᱟᱵᱩ ᱚᱱᱟ ᱟᱫᱚ ᱚᱱᱟ ᱠᱚᱨᱮᱜᱮ ᱨᱚᱦᱚᱭ ᱵᱟᱲᱟ ᱦᱩᱭ ᱟᱠᱟᱱᱟ ᱚᱱᱟᱼᱼ ᱵᱷᱤᱱᱰᱤ ᱠᱩ ᱠᱟᱨᱞᱟ ᱤᱭᱟᱹ ᱠᱟᱨᱞᱟ ᱠᱩ ᱡᱟᱴᱟ ᱠᱟᱨᱞᱟ ᱟᱨ ᱚᱱᱟ ᱜᱷᱟᱸᱝᱨᱟᱼᱼ ᱠᱩ ᱵᱩᱨᱩ ᱨᱟᱦᱮᱲ ᱠᱩ ᱟᱫᱚ ᱚᱱᱟ ᱠᱩᱜᱤ ᱮᱲ ᱵᱟᱨᱟ ᱦᱩᱭ ᱟᱠᱟᱱᱟ ᱡᱚᱸᱰᱨᱟ ᱠᱩ ᱥᱮ ᱡᱚᱱᱰᱨᱟ ᱠᱚᱫᱚ ᱡᱚᱸᱰᱨᱟ ᱠᱚᱦᱚᱸ ᱟᱨ ᱵᱟᱡᱨᱟ ᱠᱚᱦᱚᱸᱼᱼ ᱟᱨ ᱡᱚᱸᱰᱨᱟ ᱠᱚᱫᱚ ᱢᱟᱱᱮ ᱚᱱᱛᱮ ᱟᱯᱮ ᱥᱮᱫ ᱫᱚ ᱪᱮᱫ ᱞᱮᱠᱟ ᱤᱭᱟᱹ ᱵᱟᱲᱟᱭ ᱤᱭᱟᱹ ᱨᱚᱦᱚᱭ ᱵᱟᱲᱟᱭᱼᱼ
ᱟᱞᱮ ᱱᱚᱛᱮ ᱫᱚ ᱵᱟᱝ ᱱᱚᱛᱮ ᱫᱚ ᱵᱟᱝ ᱡᱚᱸᱰᱨᱟ ᱫᱚ ᱱᱚᱛᱮ ᱫᱚ ᱵᱟᱝ
ᱦᱚᱭ
ᱟᱞᱮᱫᱚ ᱱᱚᱛᱮᱱᱟ ᱥᱚᱵᱽᱡᱤ ᱠᱩᱭᱤᱡ ᱜᱤ᱾
ᱳ ᱥᱟᱹᱵᱽᱡᱤ ᱠᱩᱡ ᱜᱤ ᱟᱫᱚ ᱢᱟᱱᱮ ᱡᱚᱸᱰᱨᱟ ᱠᱚᱫᱚ ᱚᱱᱛᱮᱼᱼ ᱫᱚ ᱢᱟᱱᱮ ᱵᱟᱡᱟᱨ ᱠᱚᱨᱮ ᱥᱮ ᱧᱟᱢᱚᱜᱚᱜᱼᱟ ᱥᱮ ᱵᱟᱝ ᱫᱚ ᱛᱚᱵᱮ ᱮᱱᱛᱮᱼᱼ
ᱦᱮᱸ ᱟᱹᱜᱩᱭ ᱜᱮᱭᱟ ᱠᱩ᱾ ᱡᱚᱸᱰᱨᱟ ᱟᱹᱜᱩᱭ ᱜᱮᱭᱟ ᱠᱩ ᱵᱚᱞᱮ ᱧᱟᱢ ᱫᱚ ᱧᱟᱢᱚᱜ ᱜᱮᱭᱟ᱾
-ᱟᱪᱪᱷᱟ ᱟᱪᱪᱷᱟ
ᱟᱫᱚ ᱚᱱᱮ ᱜᱷᱟᱸᱝᱨᱟ ᱵᱮᱱ ᱢᱮᱱᱠᱮᱫᱟ᱾
ᱦᱚᱭ ᱦᱚᱭ᱾
ᱚᱱᱟ ᱜᱷᱝᱨᱟᱫᱚ ᱟᱫᱚ ᱪᱮᱫ ᱞᱮᱠᱟᱠᱟ ᱯᱮ ᱨᱚᱦᱚᱛᱮ ᱵᱚᱞᱮ?
ᱜᱷᱟᱸᱝᱨᱟ ᱫᱚ ᱚᱱᱟ ᱧᱟᱢᱚᱜ ᱛᱮᱦᱮᱱᱟ ᱚᱱᱟ ᱤᱛᱟᱹ ᱛᱮᱜ ᱤᱛᱟᱹᱛᱮᱜ ᱧᱟᱢᱚᱜ ᱛᱮᱦᱮᱱᱟ᱾
ᱦᱮᱸ
ᱦᱮᱸ ᱤᱛᱟᱹᱛᱮᱜ ᱚᱱᱟ ᱡᱟᱝ ᱞᱮᱠᱟ ᱛᱮᱦᱮᱱᱟ ᱡᱟᱝ ᱠᱟᱛᱮᱜ ᱚᱱᱟ ᱤᱛᱟᱹ ᱠᱟᱛᱮᱜ ᱚᱸᱰᱮ ᱢᱟᱱᱮ ᱢᱤᱫᱴᱮᱜᱼᱼ ᱦᱮ ᱚᱸᱰᱮ ᱵᱟᱲᱜᱮ ᱚᱸᱰᱮ ᱯᱩ ᱠᱟᱛᱮᱜ ᱯᱩ ᱠᱟᱛᱮ ᱯᱩ ᱠᱟᱛᱮ ᱠᱩᱰᱤᱼᱼ ᱥᱮ ᱡᱟᱦᱟᱱᱟᱜ ᱛᱮ ᱠᱟᱹᱴᱤᱡ ᱠᱟᱹᱴᱤᱡ ᱚᱱᱟ ᱜᱳᱞ ᱛᱮ ᱤᱭᱟᱹ ᱠᱟᱛᱮ ᱵᱷᱤᱞᱤᱼᱼ ᱵᱮᱱᱟᱣᱛᱮ ᱜᱳᱞ ᱠᱩᱞ ᱟᱫᱚ ᱚᱸᱰᱮ ᱜᱮ ᱯᱩᱱᱭᱟ ᱢᱚᱬᱮ ᱜᱚᱴᱮᱡ ᱠᱟᱛᱮ ᱚᱱᱟᱨ ᱛᱚᱯᱟᱭ ᱦᱩᱭᱩᱜᱼᱟ ᱨᱚᱦᱚᱭ ᱦᱩᱭᱩᱜᱼᱟ᱾
ᱩᱸ,
ᱵᱤᱞᱤ ᱵᱮᱱᱟᱣ ᱠᱟᱛᱮ ᱟᱨ ᱚᱱᱟ ᱢᱟᱱᱮ ᱚᱱᱟ ᱨᱮᱦᱚᱸ ᱞᱟᱜᱟᱜ ᱜᱮᱭᱟ ᱚᱱᱟ, ᱜᱩᱨᱤᱡ ᱮᱢ ᱞᱟᱜᱟᱣ ᱪᱟᱦᱮ ᱚᱱᱟ ᱥᱟᱦᱟᱨᱮᱢ ᱞᱟᱜᱟᱣ ᱡᱟᱦᱟᱸ ᱠᱚ ᱢᱮᱛᱟᱜ ᱠᱟᱱᱟ᱾ ᱩᱨᱤᱭᱟ ᱮ ᱰᱤᱭᱮᱯᱤ ᱦᱮᱸᱫᱮ ᱦᱮᱸᱫᱮ ᱡᱟᱦᱟᱸᱴᱟᱜ ᱠᱚ ᱢᱮᱛᱟᱜ ᱠᱟᱱ ᱢᱤᱫᱴᱮᱱ ᱧᱟᱢᱚᱜᱚᱜ ᱠᱟᱱᱟ ᱵᱟᱝ? ᱚᱱᱟᱨᱮᱜᱮ ᱤᱭᱟᱹ ᱦᱟᱥᱟ ᱨᱮᱜᱮ ᱛᱷᱚᱲᱟ ᱢᱮᱥᱟᱞ ᱠᱟᱛᱮᱫ ᱟᱫᱚ ᱚᱱᱟᱨᱮᱜᱮ, ᱛᱚᱯᱟ ᱠᱟᱜ ᱦᱩᱭᱩᱜᱼᱟ᱾
ᱦᱳᱭ᱾ ᱜᱷᱟᱸᱝᱨᱟ ᱠᱚᱫᱚ ᱟᱫᱚ ᱚᱱᱛᱮ ᱦᱚᱸ ᱵᱟᱢ ᱪᱟᱥ ᱵᱟᱲᱟᱭ ᱜᱮᱯᱮ ᱥᱮ ᱵᱟᱝ ᱚᱱᱛᱮ ᱜᱷᱟᱸᱝᱨᱟ?
ᱵᱟᱝ ᱵᱟᱝ ᱱᱚᱛᱮ ᱫᱚ ᱜᱷᱟᱸᱝᱨᱟ ᱫᱚ ᱪᱟᱥ ᱵᱟᱝ ᱦᱳᱭᱳᱜ ᱛᱟᱦᱮᱸᱱ ᱜᱮᱭᱟ᱾
ᱟᱪᱪᱷᱟ ᱟᱪᱪᱷᱟ ᱢᱟᱱᱮ ᱵᱟᱡᱟᱨ ᱠᱚᱨᱮ ᱫᱚ ᱧᱟᱢᱚᱜᱚᱜ ᱛᱟᱦᱮᱸ ᱦᱟᱴ ᱠᱚᱨᱮ ᱫᱚ ᱧᱟᱢ ᱫᱚ᱾
ᱦᱮᱸ ᱦᱟᱴ ᱠᱚᱨᱮ ᱧᱟᱢᱚᱜᱼᱟ ᱟᱫᱚ ᱠᱷᱟᱞᱤ ᱟᱞᱮ ᱱᱚᱛᱮ ᱫᱚ ᱠᱷᱟᱹᱞᱤ ᱚᱱᱟ ᱦᱩᱲᱩ ᱵᱟᱨ ᱫᱷᱟᱣ ᱪᱟᱥ ᱦᱩᱭᱩᱜᱼᱟ᱾
ᱦᱮᱸ,
ᱦᱩᱲᱩ ᱪᱟᱥ ᱪᱟᱵᱟ ᱠᱟᱛᱮᱜ ᱚᱱᱟᱠᱚ ᱜᱮᱫ ᱵᱟᱲᱟ ᱠᱟᱛᱮᱫ᱾ ᱤᱱᱟᱹ ᱛᱟᱭᱚᱢ ᱫᱚ ᱱᱚᱛᱮ ᱫᱚ ᱥᱚᱵᱽᱡᱤ ᱞᱮ ᱨᱚᱦᱚᱭᱟ᱾ ᱥᱚᱵᱡᱤ ᱥᱚᱵ ᱦᱮᱸ ᱞᱟᱹᱭᱵᱮᱱ?
ᱦᱮᱸ ᱥᱚᱵᱽᱡᱤ ᱢᱟ ᱦᱮᱡᱸ ᱜᱮ ᱟᱫᱚ, ᱚᱱᱟ ᱥᱟᱶ ᱥᱟᱶᱛᱮ ᱢᱟᱱᱮ ᱡᱮᱥᱮᱱ ᱦᱩᱲᱩ ᱨᱚᱦᱚᱭ ᱵᱚᱱ ᱚᱱᱟ ᱵᱚᱱ ᱜᱮᱫ ᱪᱟᱵᱟ ᱠᱮᱫᱟ ᱨᱟᱠᱟᱵ ᱵᱟᱲᱟ ᱦᱩᱭᱱᱟ ᱟᱫᱚ, ᱦᱮᱸᱥᱮ ᱚᱱᱟ ᱨᱮᱭᱟᱲ ᱧᱚᱜ ᱢᱟᱪᱷᱟ ᱦᱮᱡ ᱮᱱᱟ ᱨᱮᱭᱟᱲ ᱧᱚᱜ ᱫᱤᱱ᱾ ᱟᱫᱚ ᱩᱱ ᱥᱚᱢᱚᱭ ᱫᱚ ᱚᱱᱟ ᱤᱭᱟᱹ ᱡᱮᱭᱥᱮ ᱛᱩᱲᱤ ᱠᱚ ᱦᱩᱭᱱᱟ ᱟᱹᱞᱩ ᱠᱚ ᱦᱩᱭᱱᱟ ᱚᱱᱟ ᱠᱚᱫᱚ, ᱦᱩᱭ ᱵᱟᱲ ᱟᱥᱮ ᱵᱟᱝ ᱚᱱᱛᱮ?
ᱦᱮᱸ ᱟᱞᱩ ᱠᱚ ᱨᱚᱦᱚᱭᱟ ᱟᱞᱮ ᱱᱚᱜᱼᱚ ᱱᱚᱛᱮ ᱫᱚ ᱵᱟᱝ ᱛᱷᱚᱲᱟ ᱟᱞᱮ ᱠᱷᱚᱡ ᱛᱷᱚᱲᱟ ᱥᱟᱺᱜᱤᱧ ᱧᱚᱜ᱾ ᱵᱚᱞᱮ ᱟᱹᱞᱩ ᱠᱚ ᱨᱚᱦᱚᱭᱟ ᱟᱞᱮ ᱱᱚᱛᱮ ᱫᱚ ᱚᱱᱮ ᱤᱭᱟᱹ ᱛᱩᱲᱤ ᱛᱩᱲᱤ ᱞᱮ ᱨᱚᱦᱚᱭᱟ ᱟᱞᱮ ᱫᱚ᱾
ᱟᱪᱪᱷᱟ ᱟᱪᱷᱟ, ᱠᱩᱲᱤ, ᱦᱳᱭ ᱦᱳᱭ ᱛᱩᱲᱤ ᱦᱚ ᱮᱸ ᱨᱚᱦᱚᱭ ᱵᱟᱲᱟᱜᱟᱜᱮ ᱱᱚᱛᱮ ᱦᱚᱸ ᱢᱟᱱᱮ ᱚᱱᱟ ᱦᱚᱸ ᱛᱩᱲᱤ ᱟᱨ ᱚᱱᱟ ᱡᱟᱦᱟᱸᱧ ᱢᱮᱱ ᱠᱮᱫᱮᱜᱼᱟ ᱛᱩᱲᱤ ᱟᱨ ᱚᱱᱟ ᱦᱮᱸ ᱟᱞᱩ ᱛᱩᱲᱤ ᱟᱨ ᱟᱞᱩ᱾ ᱚᱱᱟ ᱠᱚᱦᱚᱸ ᱢᱟᱱᱮ ᱦᱩᱭ ᱵᱟᱲᱟᱜ ᱜᱮᱭᱟ ᱱᱚᱛᱮ ᱦᱚᱸ ᱦᱩᱭ ᱫᱚ ᱡᱚᱛᱚ ᱠᱚᱜᱮ᱾ ᱟᱨ ᱱᱤᱛ ᱢᱟ ᱚᱱᱮ ᱫᱟᱜ ᱥᱤᱡᱮᱱ ᱠᱟᱱᱟ ᱟᱫᱚ ᱚᱱᱟ ᱵᱤᱨ ᱠᱚᱨᱮ ᱦᱚᱸ ᱢᱮᱱᱟᱜ ᱛᱟᱯᱮᱭᱟ ᱚᱱᱟ ᱡᱮᱦ ᱯᱩᱴᱠᱟᱹ ᱥᱮ ᱪᱮᱫ ᱠᱚ ᱢᱮᱛᱟᱜ ᱠᱟᱱᱟ ᱚᱱᱟ ᱠᱚᱦᱚᱸ ᱢᱟᱱᱮ ᱧᱟᱢᱚᱜᱚᱜ ᱠᱟᱱᱟ ᱥᱮ ᱵᱟᱝ?
ᱟᱞᱮ ᱫᱚ ᱵᱤᱨ ᱠᱷᱚᱱ ᱫᱚ ᱟᱹᱰᱤ ᱫᱚᱢᱮ ᱜᱮᱞᱮ ᱥᱟᱺᱜᱤᱧ ᱜᱮᱭᱟ᱾
ᱥᱟᱺᱜᱤᱧ ᱧᱚᱜ ᱜᱮ ᱵᱤᱨ ᱠᱷᱚᱡ ᱫᱚ?
ᱦᱮᱸ ᱦᱮᱸ ᱟᱹᱰᱤ ᱥᱟᱺᱜᱤᱧ ᱟᱫᱚ ᱚᱱᱟᱛᱮ ᱡᱚᱢ ᱫᱚ ᱴᱷᱤᱠ ᱵᱟᱹᱱᱩᱜᱼᱟ᱾ ᱚᱱᱟ ᱨᱮᱭᱟᱜ ᱫᱚ᱾
ᱚ ᱢᱟᱱᱮ ᱵᱟᱝᱜᱮ ᱛᱚᱵᱮ ᱧᱟᱢᱚᱜᱚᱜᱼᱟ ᱚᱱᱟ ᱠᱚᱨᱮ ᱫᱚ ᱥᱮᱨᱚᱠᱚᱢ ᱫᱚ᱾
ᱦᱮᱸ ᱵᱤᱨᱮᱢ ᱪᱟᱞᱟᱜᱼᱟ ᱛᱚᱵᱮ ᱱᱤ ᱟᱫᱚ ᱵᱤᱨ ᱪᱟᱞᱟᱜ ᱨᱮᱭᱟᱜ ᱚᱠᱛᱚ ᱜᱮ ᱵᱟᱹᱱᱩᱜ ᱠᱷᱟᱱ᱾ ᱚᱲᱟᱜ ᱠᱚᱨᱮ ᱜᱮ ᱠᱟᱹᱢᱤ ᱛᱮᱜᱮᱢ ᱞᱟᱸᱜᱟ ᱪᱟᱵᱟᱜᱼᱟ᱾ ᱚᱱᱟ ᱯᱷᱩᱴᱠᱟᱹ ᱧᱟᱢ ᱠᱚᱨᱛᱮ ᱜᱮᱞᱮ ᱫᱚ ᱢᱤᱫᱴᱮᱡ ᱵᱚᱞᱮ ᱥᱚᱢᱚᱭ ᱩᱰᱩᱠ ᱦᱩᱭᱩᱜᱼᱟ ᱟᱨ ᱚᱸᱰᱮ ᱪᱟᱞᱟᱜ ᱦᱩᱭᱩᱜᱼᱟ᱾
ᱦᱳᱭ ᱦᱳᱭ ᱟᱫᱚ ᱱᱚᱛᱮ ᱫᱚ ᱢᱟᱱᱮ, ᱦᱮᱸ ᱟᱞᱮᱥᱮᱫ ᱫᱚ ᱢᱟᱱᱮ ᱵᱤᱨ ᱢᱮᱱᱟᱜ ᱛᱮ, ᱟᱫᱚ ᱳᱭ, ᱥᱮᱛᱟᱜ ᱢᱟᱪᱷᱟ ᱨᱮ ᱩᱰᱩᱝᱚᱜ ᱮ ᱱᱤᱛ ᱢᱟᱪᱷᱟ ᱡᱮᱭᱥᱮ ᱮᱱᱟᱱ ᱧᱚᱜ ᱨᱮᱠᱚ ᱩᱰᱩᱝᱱᱟ ᱟᱫᱚ, ᱦᱟᱞᱟᱝ ᱵᱟᱲᱟ ᱠᱮᱫᱛᱮ ᱟᱫᱚ, ᱯᱷᱤᱨ ᱟᱫᱚ ᱱᱤᱛ ᱢᱩᱪᱮᱫ ᱛᱮ ᱨᱩᱣᱟᱲ ᱠᱚ ᱚᱲᱟᱜ,
ᱦᱳᱭ᱾
ᱟᱹᱰᱤ ᱱᱟᱯᱟᱭ ᱟᱯᱮ ᱥᱮᱫ ᱫᱚ ᱛᱟᱦᱚᱞᱮ ᱟᱹᱰᱤ ᱟᱹᱰᱤ ᱢᱚᱸᱡᱽ ᱛᱟᱞᱦᱮ ᱟᱭᱢᱟ ᱠᱤᱪᱷᱩ ᱜᱮ ᱧᱟᱢᱚᱜ-ᱟ᱾
ᱦᱳᱭ ᱡᱮ ᱢᱟᱱᱮ ᱚᱱᱠᱟ ᱥᱤᱛᱚᱠᱟᱜ ᱡᱤᱱᱤᱥ ᱜᱮ ᱧᱟᱢᱚᱜᱚᱜ ᱥᱮ ᱵᱟᱨᱟᱵᱚᱨᱤ ᱧᱟᱢᱚᱜ ᱫᱚ ᱧᱟᱢᱚᱜᱚᱜ ᱜᱮᱭᱟ ᱡᱚᱛᱚ᱾ ᱡᱤᱱᱤᱥ ᱜᱮ ᱚᱱᱟ
ᱦᱳᱭ᱾
ᱠᱷᱟᱞᱤ ᱱᱚᱝᱠᱟ ᱦᱩᱲᱩ ᱪᱟᱥ ᱛᱮᱜᱮ ᱛᱷᱚᱲᱟ ᱚᱥᱩᱵᱤᱫᱟ ᱧᱚᱜ ᱜᱮᱛᱟ ᱯᱮᱭᱟ ᱵᱟᱝ?
ᱦᱳᱭ ᱦᱩᱲᱩ ᱢᱟᱱᱮ ᱦᱩᱲᱩ ᱜᱮ ᱛᱷᱚᱲᱟ ᱚᱥᱩᱵᱤᱫᱟ ᱧᱚᱜ ᱢᱟᱱᱮ ᱦᱩᱲᱩ ᱠᱚᱫᱚ ᱢᱤᱫ ᱜᱮ ᱱᱚᱜ-ᱚᱭ ᱫᱚ ᱥᱤᱡᱚᱱ ᱵᱷᱚᱨ ᱜᱮ ᱟᱨ ᱤᱥᱠᱮ ᱵᱟᱫᱽ ᱫᱚ ᱢᱟᱱᱮ ᱟᱯᱚᱱ ᱟᱯᱚᱱ ᱤᱭᱟᱹᱨ ᱨᱮ ᱦᱟᱸᱜ ᱚᱱᱠᱟ ᱛᱟᱦᱮᱱ ᱛᱟᱠᱚᱣᱟ, ᱠᱚᱣᱟᱜ ᱩᱱᱠᱟ ᱥᱚᱵᱽᱡᱤ ᱠᱚᱠᱚ ᱞᱟᱜᱟᱣ ᱛᱟᱦᱮᱱᱟ, ᱚᱱᱟ ᱟᱨ ᱟᱞᱟᱫᱟ ᱫᱚ ᱚᱱᱟ ᱥᱚᱵᱽᱡᱤ ᱠᱚ ᱦᱩᱭᱱᱟ ᱠᱷᱨᱟ ᱠᱚ ᱪᱮᱫ ᱠᱚ ᱦᱩᱭᱱᱟ ᱦᱟᱱᱟ ᱱᱟᱣᱟ ᱡᱤᱱᱤᱥ ᱦᱳᱭ ᱪᱟᱥ ᱫᱚᱠᱚ ᱪᱟᱥ ᱛᱟᱦᱮᱱ ᱜᱮᱭᱟ᱾
ᱦᱩᱸ
ᱢᱟᱱᱮ ᱪᱟᱣᱞᱮ ᱫᱚ ᱟᱹᱰᱤ ᱠᱚᱢ ᱢᱟᱛᱨᱟ ᱦᱩᱭᱩᱜ ᱛᱟᱦᱮᱱᱟ ᱚᱱᱟ ᱦᱩᱲᱩ, ᱦᱩᱲᱩ ᱪᱟᱣᱞᱮ᱾
ᱦᱩᱸ ᱟᱫᱚ ᱵᱚᱞᱮ ᱦᱩᱲᱩ ᱠᱚᱢ ᱪᱟᱥ ᱦᱩᱭ ᱞᱱᱠᱷᱟᱱ ᱫᱚ ᱟᱹᱰᱤ ᱢᱩᱥᱠᱤᱞ ᱨᱮᱵᱚᱱ ᱯᱟᱲᱟᱜ-ᱟ ᱛᱚ ᱟᱵᱚ ᱦᱚᱲ
ᱦᱩᱸ
ᱪᱮᱫᱟᱜ ᱡᱮ ᱟᱵᱚ ᱫᱚ ᱢᱟᱱᱮ ᱯᱮ ᱵᱮᱞᱟ ᱥᱮ ᱵᱟᱨ ᱵᱮᱞᱟ ᱫᱟᱠᱟ ᱡᱚᱢ ᱨᱮᱱ ᱦᱚᱲ ᱠᱟᱱᱟ ᱵᱩᱱ ᱟᱵᱚ ᱦᱚᱲ, ᱛᱚ ᱫᱚ
ᱦᱩᱸ ᱦᱩᱸ
ᱫᱟᱠᱟ ᱵᱟᱵᱚᱱ ᱡᱚᱢ ᱞᱮᱠᱷᱟᱱ ᱫᱚ ᱟᱵᱚ ᱫᱚ ᱵᱚᱞᱮ ᱦᱚᱲᱢᱚ ᱨᱮ ᱫᱟᱲᱮᱜ ᱜᱮ ᱵᱟᱵᱚᱱ ᱟᱹᱭᱠᱟᱹᱣᱟ᱾
ᱦᱳᱭ᱾
ᱟᱫᱚ ᱱᱚᱛᱮ ᱫᱚ ᱢᱟᱱᱮ ᱡᱮᱭᱥᱮ ᱟᱯᱮ ᱥᱮᱫ ᱯᱮ ᱢᱮᱱ ᱠᱮᱫ ᱞᱮᱟᱱ ᱟᱯᱮ ᱥᱮᱫ ᱫᱚ ᱢᱟᱱᱮ ᱛᱷᱚᱲᱟ ᱡᱩᱫᱟᱹ ᱢᱟᱪᱷᱟ ᱢᱟᱱᱮ ᱦᱟᱥᱟ ᱦᱚᱸ ᱵᱷᱮᱜᱟᱨ ᱵᱷᱮᱜᱟᱨ ᱧᱚᱜ ᱜᱮᱛᱟ ᱵᱚᱱᱟ ᱚᱱᱟ ᱢᱟᱱᱮ ᱱᱚᱛᱮ ᱫᱚ ᱥᱮᱨᱚᱠᱚᱢ ᱚᱱᱟ ᱢᱮᱱ ᱠᱮ ᱵᱮᱱ ᱵᱟᱨ ᱥᱤᱡᱤᱱ ᱫᱚ ᱱᱚᱛᱮ ᱫᱚ ᱵᱟᱝᱜᱮ ᱦᱩᱭᱩᱜ ᱛᱟᱦᱮᱱᱟ ᱪᱟᱥᱵᱟᱥ ᱫᱚ ᱟᱫᱚ ᱟᱯᱮ ᱥᱮᱫ ᱫᱚ ᱛᱷᱚᱲᱟ ᱦᱳᱭ ᱚᱱᱟ ᱤᱠᱟᱹᱛᱮ ᱟᱯᱮ ᱥᱮᱫ ᱫᱚ ᱵᱟᱨ ᱥᱤᱡᱤᱱ ᱦᱚᱸ ᱦᱩᱭᱩᱜ-ᱟ ᱟᱫᱚ ᱥᱮᱨᱚᱠᱚᱢ ᱥᱩᱵᱤᱫᱷᱟ ᱠᱚᱦᱚᱸ ᱢᱮᱱᱟᱜ-ᱟ᱾ ᱚᱱᱛᱮᱱᱟᱜ ᱵᱷᱮᱜᱟᱨ ᱧᱚᱜ ᱜᱮᱭᱟ ᱯᱟᱥᱮ ᱚᱱᱛᱮᱱᱟᱜ ᱦᱟᱥᱟ ᱠᱚᱫᱚ?
ᱱᱚᱛᱮ ᱠᱷᱚᱡ ᱫᱚ ᱚᱱᱟ ᱤᱠᱟᱹᱛᱮ ᱦᱳᱭ ᱦᱳᱭ᱾
ᱦᱟᱥᱟ ᱨᱮᱭᱟᱜ ᱦᱚᱸ ᱢᱤᱫᱴᱮᱡ ᱦᱟᱥᱟ ᱨᱮᱭᱟᱜ ᱦᱚᱸ ᱢᱤᱫᱴᱮᱡ ᱵᱚᱞᱮ ᱛᱚᱯᱷᱟᱛ ᱢᱮᱱᱟᱜ-ᱟ᱾ ᱫᱟ ᱵᱟᱝ,
ᱦᱳᱭ ᱦᱳᱭ᱾
ᱵᱚᱞᱮ ᱱᱚᱛᱮᱱᱟᱜ ᱦᱟᱥᱟ ᱨᱮᱫᱚ ᱱᱚᱣᱟ ᱵᱚᱞᱮ ᱟᱹᱞᱩ ᱡᱩᱫᱤᱢ ᱢᱮᱱ ᱠᱷᱟᱱᱡ ᱟᱯᱮ ᱚᱱᱛᱮ ᱫᱚ ᱟᱹᱞᱩ ᱨᱚᱦᱚᱭ ᱞᱮᱠᱷᱟᱱ ᱫᱚ ᱵᱟᱝᱜᱮ ᱦᱩᱭᱩᱜ-ᱟ᱾ ᱥᱮ ᱦᱩᱭᱩᱜ ᱜᱮᱭᱟ?
ᱦᱳᱭ ᱦᱳᱭ ᱪᱮ ᱪᱮ ᱪᱮᱜ,
ᱢᱮᱱᱮᱫᱟᱞᱤᱧ ᱡᱮ ᱟᱯᱮ ᱚᱱᱛᱮ ᱵᱚᱞᱮ ᱟᱞᱩ ᱯᱮ ᱨᱚᱦᱚᱭ ᱛᱟᱦᱮᱱ ᱜᱮᱭᱟ?
ᱦᱳᱭ, ᱟᱹᱞᱩ ᱦᱚᱸ᱾